ᱜᱚᱝᱠᱮ
ᱦᱩᱸ ᱡᱚᱦᱟᱨ ᱜᱮ ᱜᱚᱝᱠᱮ᱾
ᱛᱟᱦᱚᱞᱮ ᱜᱚᱝᱠᱮ ᱚᱠᱟᱨᱮ ᱢᱮᱱᱟᱜ ᱵᱤᱱᱟ?
ᱦᱚᱜᱚᱭ ᱚᱲᱟᱜ ᱥᱮᱫ ᱨᱮᱜᱮ ᱢᱮᱱᱟᱜ ᱞᱤᱧᱟᱹ ᱟᱹᱞᱤᱧ ᱫᱚ ᱾
ᱚ ᱟᱨ ᱪᱮᱫ ᱠᱚᱵᱤᱱ ᱪᱤᱠᱟᱹᱭᱮᱜᱟ ᱛᱟᱦᱟᱞᱮ?
ᱪᱤᱠᱟᱹ ᱵᱟᱝ ᱜᱮ ᱚᱲᱟᱜ ᱠᱚᱨᱮᱜ ᱜᱮ ᱱᱚᱜᱚᱭ ᱫᱟᱜ ᱠᱚᱭ ᱡᱟᱹᱨᱤ ᱫᱟᱭ ᱛᱚ᱾ ᱟᱫᱚ ᱚᱲᱟᱜ ᱠᱷᱚᱱ ᱩᱰᱩᱝ ᱜᱮ ᱵᱟᱝ ᱥᱟᱱᱟ ᱠᱟᱱᱟ ᱚᱲᱟᱜ ᱨᱮᱜᱮ ᱫᱩᱲᱩᱵ ᱦᱩᱭ ᱠᱟᱱᱟ ᱾
ᱚ ᱛᱟᱦᱚᱞᱮ ᱡᱚᱢ ᱵᱟᱲᱟ ᱠᱮᱫᱟ ᱵᱤᱱ ᱥᱮ ᱵᱟᱝ?
ᱦᱮᱸ ᱡᱚᱢ ᱫᱚ ᱮᱠᱷᱚᱱᱳ ᱟᱣᱨᱤᱭᱜ-ᱟ ᱤᱥᱤᱱᱮᱜ ᱜᱮᱭᱟ ᱚᱱᱠᱟ ᱫᱩᱴᱟ ᱠᱚᱥᱮ᱾ ᱡᱚᱢ ᱵᱟᱲᱟ ᱦᱩᱭᱩᱜ-ᱟ ᱟᱨᱠᱤ᱾
ᱟᱪᱷᱟ ᱟᱪᱷᱟ ᱛᱟᱦᱚᱞᱮ ᱜᱚᱝᱠᱮ ᱱᱮᱛᱟᱨ ᱦᱮᱸ ᱡᱚᱢ ᱠᱮᱜᱟ ᱞᱤᱧ ᱟᱹᱞᱤᱧ ᱫᱚ ᱾
ᱚ ᱾
ᱟᱨ ᱛᱟᱦᱚᱞᱮ ᱩᱛᱩ ᱞᱮᱜᱟ ᱠᱚ ᱜᱚᱝᱠᱮ ᱛᱮᱦᱮᱧ ᱫᱚ ᱦᱟᱸᱜ ᱢᱟᱱᱮ ᱟᱞᱩ ᱟᱨ ᱠᱩᱸᱫᱽᱨᱤ ᱟᱨ ᱜᱚᱝᱠᱮ ᱛᱟᱞᱦᱮ ᱱᱮᱛᱟᱨ ᱢᱟ ᱦᱟᱸᱜ ᱡᱟᱹᱯᱩᱫ ᱫᱤᱱ ᱦᱟᱸᱜ᱾ ᱢᱟᱱᱮ ᱛᱟᱞᱦᱮ ᱛᱟᱨᱟᱥᱤᱧ ᱠᱷᱮᱞ ᱵᱟᱲᱟ ᱠᱚᱫᱚ ᱵᱤᱱ ᱪᱟᱞᱟᱜ ᱠᱟᱱᱟ ᱥᱮ ᱵᱟᱝ?
ᱠᱷᱮᱞ ᱵᱟᱲᱟ ᱠᱚᱫᱚ ᱜᱚᱝᱠᱮ ᱪᱟᱞᱟᱜ ᱜᱮᱭᱟᱞᱤᱧ ᱟᱫᱚ ᱢᱟᱡᱷᱮ ᱢᱟᱡᱷᱮ ᱜᱤᱫᱽᱨᱟᱹ ᱠᱚᱢᱟ ᱵᱟᱠᱚ ᱠᱷᱮᱞ ᱜᱮᱭᱟ ᱫᱟᱜ ᱠᱷᱟᱹᱛᱤᱨ᱾
ᱟᱫᱚ ᱠᱷᱮᱞ ᱞᱮᱱᱠᱷᱟᱱ ᱫᱚ ᱟᱫᱚ ᱠᱷᱮᱞ ᱜᱮᱭᱟᱞᱤᱧ ᱵᱩᱡᱷᱟᱹᱣ ᱠᱮᱫᱟ ᱵᱤᱱ᱾
ᱠᱤᱱᱛᱩ ᱜᱚᱝᱠᱮ ᱫᱟᱜ ᱡᱟᱯᱩᱫ ᱠᱚᱨᱮ ᱠᱷᱮᱞ ᱫᱚ ᱟᱹᱰᱤ ᱡᱩᱛ ᱵᱩᱡᱷᱟᱹᱜ ᱜᱮᱫᱚ ᱾ ᱚᱱᱟ ᱟᱛᱩ ᱯᱟᱲᱟ ᱠᱚᱨᱮ ᱦᱮᱸ ᱾
ᱦᱳᱭ ᱱᱤᱭᱟᱹ ᱫᱟᱜ ᱡᱟᱯᱩᱫ ᱫᱚ ᱨᱟᱹᱥᱠᱟᱹ ᱫᱚ ᱵᱩᱡᱷᱟᱹᱜ ᱜᱮᱭᱟ ᱜᱚᱝᱠᱮ ᱠᱷᱮᱞ ᱵᱟᱲᱟ ᱫᱚ ᱾
ᱟᱫᱚ ᱟᱫᱚ ᱱᱚᱱᱛᱮ ᱨᱮᱱ ᱜᱤᱫᱽᱨᱟᱹ ᱫᱚ ᱠᱟᱹᱴᱤᱡ ᱠᱚ ᱵᱚᱛᱚᱨᱚᱜ ᱜᱮᱭᱟ ᱟᱫᱚ ᱫᱟᱜ ᱠᱚᱨᱮ ᱫᱚ ᱠᱷᱮᱞ ᱨᱩᱣ ᱟᱠᱚ ᱠᱚ ᱞᱟᱹᱭᱟᱠᱚ ᱾ ᱯᱟᱞᱮ ᱡᱤ ᱨᱳᱣ ᱵᱩᱡᱷᱟᱹᱣ ᱠᱮᱫᱵᱤᱱ ᱥᱮ ᱚᱱᱟ! ᱛᱤᱨᱤᱭᱟᱜ ᱫᱚ ᱢᱟᱡᱷᱮ ᱢᱟᱡᱷᱮ ᱠᱷᱮᱞᱳᱜ ᱜᱮᱭᱟ ᱢᱟᱡᱷᱮ ᱢᱟᱡᱷᱮ ᱫᱟᱜ ᱞᱮᱠᱷᱟᱱ ᱫᱚᱞᱮ ᱠᱷᱮᱞ ᱜᱮᱭᱟ᱾
ᱟᱪᱷᱟ ᱦᱩᱸ ᱵᱟᱸ ᱫᱚ ᱵᱟᱸ ᱨᱮᱦᱚᱸ ᱱᱤᱛᱚᱜ ᱫᱚ ᱫᱚ ᱦᱟᱸᱜ ᱢᱟᱱᱮ ᱪᱟᱥᱵᱟᱥ ᱫᱤᱱ ᱠᱟᱱᱟ ᱛᱚ᱾
ᱦᱩᱸ ᱟᱫᱚ ᱦᱳᱭ ᱪᱟᱥ ᱦᱳᱭ ᱪᱟᱥ-ᱵᱟᱥ ᱫᱤᱱ ᱛᱚ ᱟᱫᱚ ᱠᱤᱪᱷᱩ ᱜᱤᱫᱽᱨᱟᱹ ᱠᱟᱹᱢᱤ ᱠᱚ ᱥᱮᱱᱚᱜ ᱜᱮᱭᱟ᱾ ᱥᱚᱝᱥᱟᱨ ᱠᱟᱱᱟ ᱠᱚ ᱛᱚ ᱫᱚ ᱵᱩᱡᱷᱟᱹᱣ ᱵᱩᱡᱷᱟᱹᱣᱮᱫᱼᱟ ᱵᱤᱱ ᱛᱚ᱾
ᱦᱩᱸ ᱦᱩᱸ ᱟᱹᱰᱤ ᱦᱚᱲᱟᱜ ᱯᱨᱚᱵᱽᱞᱮᱢ ᱠᱚ ᱛᱟᱦᱮᱸ ᱫᱟᱲᱮᱭᱟᱜᱼᱟ ᱚᱱᱟ ᱛᱤᱨᱮ ᱵᱟᱠᱚ ᱪᱟᱞᱟᱣ ᱫᱟᱲᱮᱭᱟᱜ ᱜᱮᱭᱟ ᱦᱮᱸᱥ
ᱦᱮᱸ
ᱦᱩᱸ ᱛᱟᱦᱮ ᱜᱚᱝᱠᱮ ᱛᱞᱤᱱ ᱫᱚ ᱟᱹᱵᱤᱱ ᱦᱚᱸ ᱟᱹᱵᱤᱱ ᱛᱟᱦᱚᱞᱮ ᱪᱮᱫ ᱜᱮᱢ ᱵᱤᱱ ᱠᱩᱥᱤᱭᱟᱜ ᱜᱮᱭᱟ ᱛᱟᱦᱚᱞᱮ
ᱳ ᱠᱷᱮᱞ ᱠᱩ ᱤᱠ ᱫᱤᱠ ᱛᱮᱠᱮ
ᱦᱳᱭ ᱦᱳᱭ
ᱠᱷᱮᱞ ᱠᱚ ᱫᱤᱠ ᱫᱚ ᱠᱩᱥᱤ ᱵᱚᱞᱛᱮ ᱮᱠᱫᱚᱢ ᱯᱷᱩᱴᱵᱳᱞ ᱫᱚ ᱫᱚᱢᱤᱧ ᱠᱩᱥᱤᱭᱟᱜ ᱜᱮᱭᱟ ᱟᱨ ᱠᱨᱤᱠᱮᱴ ᱫᱚᱞᱤᱧ ᱠᱩᱥᱤᱭᱟᱜ ᱜᱮᱭᱟ ᱵᱟᱝ ᱛᱚ ᱵᱟᱝ ᱠᱤᱱᱛᱩ ᱠᱷᱮᱞ ᱠᱚ ᱧᱩᱭᱟ ᱠᱷᱮᱞ ᱜᱮᱧ ᱠᱩᱥᱤᱭᱟᱜ ᱠᱟᱱᱟᱞᱤᱧ ᱠᱤᱱᱛᱩ ᱩᱱᱟᱹᱜ ᱤᱱᱴᱮᱥ ᱫᱚ ᱵᱟᱹᱱᱩᱜ ᱯᱷᱩᱴᱵᱚᱞ ᱵᱷᱟᱜ ᱜᱮᱞᱤᱧ ᱠᱩᱤᱭᱟᱜ ᱜᱮᱭᱟ ᱟᱨᱠᱤ
ᱟᱪᱷᱟ ᱛᱟᱦᱞᱮ ᱱᱤᱭᱟᱹ ᱵᱟᱨ ᱨᱮᱱᱟᱜ ᱦᱩᱞ ᱠᱟᱵᱤᱱ ᱧᱮᱞ ᱞᱮᱫᱼᱟ ᱥᱮ ᱵᱟᱝ ᱛᱟᱦᱚᱞᱮ
ᱦᱮᱸ ᱜᱳᱝᱠᱮ ᱦᱮᱸ ᱳᱣᱟᱞᱠᱟᱯ ᱠᱚ ᱧᱮᱞ ᱦᱩᱭ ᱞᱮᱱᱟ ᱟᱹᱰᱤ ᱢᱚᱡᱽ ᱜᱮ ᱠᱚ ᱠᱷᱮᱞ ᱠᱮᱫᱼᱟ ᱦᱳ ᱫᱚ
ᱟᱪᱷᱟ ᱛᱟᱦᱞᱮ ᱟᱹᱵᱤᱱᱟᱜ ᱫᱚ ᱜᱚᱢᱠᱮ ᱢᱟᱱᱮ ᱚᱠᱟᱴᱟᱜ ᱢᱟᱱᱮ ᱚᱠᱟ ᱫᱚᱞ ᱨᱮᱱ ᱥᱟᱯᱳᱴᱟᱨ ᱠᱟᱱᱟᱵᱤᱱ?
ᱦᱮᱸ ᱤᱧᱫᱚ ᱜᱚᱝᱠᱮ ᱯᱩᱨᱛᱩᱜᱟᱞ ᱫᱚᱞᱨᱮᱧ ᱥᱟᱯᱳᱴ ᱠᱟᱣᱫᱮᱭᱟ
ᱟᱪᱷᱟ ᱟᱪᱷᱟ
ᱟᱫᱚ ᱩᱱᱤᱜᱮ ᱫᱚᱦᱟᱸ ᱠᱷᱚᱵᱚᱨ ᱢᱟᱱᱟᱣ ᱜᱮᱭᱟ ᱛᱚ ᱨᱳᱞᱟᱱᱰᱳ ᱜᱮ
ᱟᱪᱷᱟ ᱟᱪᱷᱟ ᱟᱪᱷᱟ ᱛᱟᱦᱞᱮ ᱟᱹᱵᱤᱱ ᱫᱚ ᱨᱳᱱᱟᱞᱰᱳᱧ ᱵᱷᱚᱠᱛᱚ ᱵᱟᱝ?
ᱦᱟᱸ ᱦᱟᱸ ᱟᱫᱚ ᱵᱷᱟᱵᱟ ᱞᱮᱫ ᱛᱟᱦᱮᱸᱱ ᱟᱞᱤᱧ ᱡᱮ ᱱᱤᱛ ᱫᱚ ᱦᱟᱸᱜ ᱟᱵᱳᱣᱟᱜ ᱫᱩ ᱦᱟᱡᱟᱨ ᱪᱷᱟᱵᱤᱥ ᱨᱮᱱᱟᱜ ᱵᱤᱥᱚᱠᱟᱯ ᱫᱚ ᱦᱟᱸᱜ ᱯᱟᱞᱮᱫ ᱞᱟᱸᱰᱩ ᱜᱮ ᱦᱟᱛᱟᱣ ᱠᱮᱜᱼᱟᱭ᱾
ᱟᱥᱟᱱᱟᱜ ᱜᱮ ᱤᱭᱟᱹ ᱜᱮ ᱟᱫᱚ ᱵᱷᱟᱜᱮ ᱜᱮ ᱱᱤᱝᱠᱟᱹ ᱠᱟᱛᱮᱜ ᱟᱫᱚ ᱦᱟᱛᱟᱣ ᱵᱟᱭ ᱫᱟᱲᱟᱫᱟᱭ ᱪᱮᱫ ᱵᱤᱱ ᱪᱤᱠᱟᱹᱭᱟ ᱟᱫᱚ ᱠᱤᱪᱷᱩᱚ ᱠᱚᱨᱣᱟ ᱵᱟᱹᱱᱩᱜ
ᱦᱮᱸ ᱦᱮᱸ ᱛᱟᱦᱚᱞᱮ ᱠᱷᱟᱱ ᱡᱷᱚᱛᱚ ᱦᱚᱲᱠᱚ ᱟᱥᱟ ᱞᱮᱫ ᱛᱟᱦᱮᱸᱱᱟ ᱱᱤᱭᱟᱹ ᱢᱚᱫᱽᱷᱮ ᱡᱮ ᱨᱳᱱᱟᱞᱰᱳ ᱛᱚ ᱦᱟᱛᱟᱣ ᱞᱮᱠᱷᱟᱱ ᱵᱷᱟᱜᱤ ᱠᱚᱜᱼᱟ᱾
ᱦᱳᱭ ᱦᱳᱭ ᱟᱫᱚ ᱦᱟᱛᱟᱣᱮᱫᱟᱭᱫᱚ ᱟᱫᱚ ᱚᱱᱟᱜᱮ ᱠᱟᱹᱴᱤᱡ ᱠᱷᱟᱨᱟᱯ ᱫᱚ ᱵᱩᱡᱷᱟᱹᱣᱮᱱ ᱛᱟᱦᱮᱸᱫ ᱟᱨᱠᱤ
ᱟᱪᱷᱟ ᱟᱪᱷᱟ ᱦᱮᱸ ᱟᱫᱚ ᱱᱤᱭᱟᱹ ᱵᱟᱨ ᱜᱮ ᱦᱟᱸᱜ ᱞᱟᱥᱴ ᱣᱟᱞᱰ ᱠᱟᱯ ᱛᱟᱦᱮᱸ ᱠᱟᱱ ᱛᱟᱦᱮᱸ ᱦᱟᱸᱜ ᱟᱨᱵᱟᱠᱷᱟᱡ ᱥᱟᱫᱟᱲᱛᱟ ᱵᱟᱨᱚᱛᱚ ᱱᱟᱦᱟᱜ ᱛᱚ ᱮᱴᱟᱜ ᱠᱚᱫᱚ ᱠᱚ ᱦᱟᱛᱟᱣ ᱠᱟᱜᱼᱟ ᱡᱟᱦᱟᱸ ᱟᱵᱚᱨᱮᱱ ᱢᱟᱱᱮ ᱯᱷᱮᱢᱟᱥ-ᱯᱷᱮᱢᱟᱥ ᱟᱨᱚ ᱯᱞᱮᱭᱟᱨ ᱠᱚ ᱢᱮᱱᱟᱜ ᱠᱚ ᱛᱟᱵᱚᱱᱟ᱾
ᱦᱩᱸ ᱦᱩᱸ
ᱩᱱᱠᱩ ᱠᱚᱫᱚ ᱠᱚ ᱦᱟᱛᱟᱣ ᱵᱟᱲᱟ ᱟᱠᱟᱜ ᱦᱟᱸᱜ ᱱᱤᱭᱟᱹ ᱵᱟᱨ ᱱᱩᱭ ᱞᱟᱥ ᱵᱟᱨ ᱨᱮ ᱚᱱᱟ ᱦᱟᱛᱟᱣ ᱞᱮᱠᱷᱟᱱᱴᱤᱡ ᱵᱷᱟᱹᱜᱤ ᱠᱚᱜ-ᱟ ᱡᱚᱛᱚ ᱦᱚᱲ ᱜᱮ ᱠᱚ ᱟᱥᱟᱞ ᱞᱮᱫ ᱛᱟᱦᱮᱸᱜ, ᱟᱹᱞᱤᱧ ᱦᱚᱞᱤᱧ ᱟᱥᱟ ᱞᱮᱫ ᱛᱟᱦᱮᱸᱫ
ᱦᱩᱸ ᱦᱩᱸ
ᱦᱩᱸ
ᱟᱫᱚ ᱜᱚᱝᱠᱮ ᱟᱫᱚ ᱚᱝᱠᱟ ᱟᱞᱮ ᱴᱤᱢᱮᱴ ᱨᱮᱫᱚ ᱟᱫᱚ ᱚᱝᱠᱟ ᱠᱚᱱᱚ ᱯᱷᱤᱞᱰᱤᱝ ᱠᱳᱱᱳ ᱥᱮᱴ ᱵᱟᱹᱱᱩᱜ ᱛᱟᱠᱚ ᱜᱚᱝᱠᱮ ᱱᱤᱡᱮᱨ ᱮᱠᱟᱞ ᱮᱠᱞᱟ ᱠᱷᱮᱞ ᱜᱮᱭᱟ ᱠᱚᱥᱮ, ᱟᱫᱚ ᱚᱱᱟ ᱠᱷᱟᱹᱛᱤᱨ ᱜᱮ ᱟᱫᱚ,
ᱡᱮᱢᱚᱱ ᱠᱚ ᱟᱡᱮᱱᱴᱤᱱᱟ ᱡᱮᱢᱚᱱ ᱯᱷᱨᱟᱱᱥ ᱠᱚ ᱡᱮᱢᱚᱱ ᱴᱤᱢᱟᱯᱚᱛᱤ ᱟᱜᱽᱨᱚᱦᱟ ᱢᱮᱱᱟᱜ ᱛᱟᱠᱚᱣᱟ ᱛᱚ ᱩᱱᱠᱩᱣᱟᱜ ᱜᱚᱝᱠᱮ, ᱫᱚ ᱵᱟᱹᱱᱩᱜ ᱛᱟᱠᱚ ᱵᱩᱡᱽ ᱠᱮᱫᱟᱢ ᱠᱷᱮᱞ ᱜᱮᱭᱟ ᱵᱩᱡᱷᱟᱹᱣ ᱠᱮᱫᱟ ᱵᱤᱱ, ᱟᱫᱚ ᱟᱠᱚᱣᱟᱜ ᱱᱤᱡᱮᱛᱮ ᱢᱤᱜᱴᱟᱝ ᱮᱸ ᱢᱤᱥ ᱟᱱᱰᱟᱨᱥᱴᱮᱱᱰᱤᱝ ᱜᱮ ᱠᱷᱟᱹᱛᱤᱨ ᱜᱮ ᱟᱫᱚ ᱤᱱᱟᱹᱜ ᱫᱚ ᱵᱟᱠᱚ ᱦᱟᱛᱟᱣ ᱫᱟᱲᱮᱣᱟᱫᱟ᱾ ᱵᱩᱡᱦᱟᱹᱣ ᱠᱮᱫᱟ ᱵᱮᱱ
ᱚᱸ ᱟᱪᱪᱷᱟ ᱟᱪᱪᱷᱟ, ᱛᱟᱦᱚᱞᱮ ᱱᱤᱭᱟᱹ ᱵᱟᱨ ᱫᱚ ᱴᱤᱢ ᱫᱚ ᱦᱟᱸᱜ ᱢᱟᱱᱮ ᱩᱱᱟᱹᱜᱴᱟᱜ ᱫᱚ ᱦᱟᱸᱜ ᱱᱚᱣᱟ ᱠᱚ ᱠᱷᱮᱞ ᱵᱟᱝᱠᱚ ᱫᱮᱠᱷᱟᱣ ᱫᱟᱲᱮᱭᱟᱜ ᱠᱟᱱ ᱛᱟᱦᱮᱸᱱᱟ ᱱᱮᱛᱟᱨ ᱫᱚ᱾
ᱦᱩᱸ ᱦᱩᱸ ᱦᱩᱸ ᱦᱩᱸ᱾
ᱟᱪᱪᱷᱟ,
ᱛᱟᱣᱚ ᱟᱥᱟ ᱛᱟᱦᱮᱸᱞᱮᱱ ᱡᱮ, ᱦᱟᱛᱟᱣ ᱞᱮᱠᱷᱟᱱ ᱵᱷᱟᱜᱮ ᱠᱚᱜ-ᱟ ᱟᱨᱠᱤ ᱟᱫᱚ ᱪᱮᱜ ᱵᱤᱱ ᱪᱤᱠᱟᱹ ᱵᱟᱠᱚ ᱦᱟᱛᱟᱣ ᱫᱟᱲᱮ ᱠᱤᱪᱷᱩ ᱠᱚ ᱪᱮᱜ ᱟᱫᱚ ᱠᱤᱪᱷᱩ ᱠᱚ ᱟᱨ ᱨᱚᱲ ᱛᱚ ᱱᱟᱭ
ᱦᱩᱸ ᱦᱩᱸ᱾
ᱚ,
ᱛᱟᱦᱚᱞᱮ ᱜᱚᱝᱠᱮ ᱱᱚᱝᱠᱟᱭ ᱯᱟᱨᱚᱢᱟ ᱟᱹᱵᱤᱱ ᱫᱚ ᱛᱟᱦᱚᱞᱮ ᱨᱳᱱᱟᱞᱰᱳ ᱵᱷᱚᱠᱛᱚ ᱠᱟᱱᱟᱵᱤᱱ ᱵᱟᱝ᱾
ᱦᱳᱭ ᱦᱳᱭ ᱦᱳᱭ ᱤᱧ ᱜᱮ ᱨᱳᱱᱟᱞᱰᱳ ᱵᱷᱚᱛᱚ,
ᱚ ᱟᱪᱪᱷᱟ ᱟᱪᱪᱷᱟ᱾ ᱟ ᱛᱟᱦᱚᱞᱮ ᱜᱚᱝᱠᱮ ᱟᱯᱮ ᱥᱮᱱ ᱚᱱᱟ ᱢᱟᱱᱮ ᱥᱩᱨ ᱥᱩᱯᱩᱨ ᱠᱚᱨᱮ ᱛᱟᱦᱚᱞᱮ ᱯᱨᱳᱜᱨᱟᱢ ᱠᱚᱫᱚ ᱦᱩᱭ ᱵᱟᱲᱟᱜ ᱜᱮᱭᱟ ᱥᱮ ᱵᱟᱝ ᱛᱟᱦᱚᱞᱮ?
ᱟ ᱱᱤᱛᱚᱜ ᱜᱚᱝᱠᱮ ᱯᱨᱳᱜᱨᱟᱢ ᱠᱚᱫᱚ ᱦᱩᱭ ᱫᱚ ᱦᱩᱭᱩᱜ ᱜᱮᱭᱟ᱾ ᱟᱫᱚ ᱦᱚᱸᱜ-ᱚᱭ ᱡᱮᱵᱚᱱᱟᱜ ᱥᱟᱠᱨᱟᱛ ᱠᱚ ᱟᱵᱚᱱᱟᱜ ᱢᱟᱨᱟᱝ ᱯᱚᱨᱚᱵᱽ ᱴᱷᱤᱠ ᱟᱪᱮ ᱨᱮ, ᱛᱚ ᱚᱱᱟ ᱥᱟᱠᱨᱟᱛ ᱛᱩᱯᱚᱞ ᱜᱚᱝᱠᱮ ᱟᱞᱮᱥᱮᱜ ᱫᱚ ᱦᱟᱸᱜ ᱚᱱᱩᱥᱴᱟᱱ ᱫᱚ ᱦᱩᱭᱩᱜ ᱜᱮᱭᱟ ᱵᱩᱡᱷᱟᱹᱣ ᱠᱮᱫᱟᱵᱤᱱ ᱥᱮ,
ᱟᱪᱪᱷᱟ ᱟᱪᱪᱷᱟ ᱟᱪᱪᱷᱟ᱾
ᱟᱫᱚ ᱚᱱᱟ ᱥᱚᱢᱚᱭ ᱜᱮ ᱦᱟᱸᱜ ᱚᱱᱩᱥᱴᱷᱟᱱ ᱠᱚᱫᱚ ᱦᱩᱭᱩᱜ ᱜᱮᱭᱟ᱾ ᱵᱚᱪᱷᱚᱨ ᱨᱮ ᱚᱱᱟ ᱢᱤᱜ ᱫᱷᱟᱣ ᱵᱩᱡᱦᱟᱹᱣ ᱠᱮᱫᱟ ᱵᱤᱱ᱾ ᱵᱚᱞ ᱠᱷᱮᱞ ᱠᱚ ᱵᱚᱞ ᱠᱷᱮᱞ ᱠᱚ ᱚᱱᱩᱥᱴᱟᱱ ᱠᱚ ᱢᱤᱜ ᱥᱟᱶᱛᱮ ᱠᱚᱨᱟᱣ ᱜᱮᱭᱟ ᱵᱩᱡᱷᱟᱹᱣ ᱠᱮᱫᱟ ᱵᱤᱱ᱾
ᱟᱪᱪᱷᱟ ᱟᱪᱪᱷᱟ᱾
ᱫᱚᱢᱮ ᱠᱚ ᱦᱚᱲᱚᱜ ᱜᱮᱭᱟ ᱟᱹᱰᱤ ᱨᱟᱹᱥᱠᱟᱹ ᱵᱩᱡᱷᱟᱹᱜ ᱜᱮᱭᱟ᱾
ᱦᱩᱸ ᱟᱨ ᱟᱯᱮ ᱥᱮᱱ ᱫᱚ ᱜᱚᱝᱠᱮ ᱢᱟᱱᱮ ᱢᱟᱱᱮ ᱱᱚᱣᱟ ᱯᱨᱳᱜᱨᱟᱢ ᱠᱚ ᱢᱟᱱᱮ ᱱᱮᱛᱟᱨ ᱡᱮᱢᱚᱱ ᱟᱵᱚᱨᱮᱱ, ᱚᱱᱮ ᱢᱤᱥ ᱨᱟᱢ ᱰᱤᱥ ᱨᱟᱢ ᱠᱚ ᱡᱚᱛᱚ ᱦᱚᱲ ᱢᱟᱱᱮ ᱯᱨᱳᱜᱨᱟᱢ ᱯᱩᱛᱤ ᱮᱛᱚ ᱜᱮ ᱴᱟᱱ ᱪᱟᱵᱟ ᱠᱟᱱ ᱛᱟᱠᱚᱣᱟ ᱢᱟᱱᱮ ᱱᱮᱛᱟᱨ
ᱦᱩᱸ
ᱢᱟᱱᱮ ᱡᱚᱢ ᱵᱟᱹᱜᱤ ᱠᱟᱛᱮᱜ ᱵᱟᱭᱨᱮ ᱠᱚ ᱪᱟᱞᱟᱜ ᱠᱟᱱᱟ ᱯᱨᱳᱜᱨᱟᱢ ᱧᱮᱞ ᱮᱠᱞᱟ ᱥᱟᱨᱟ ᱧᱤᱫᱟᱹ ᱠᱚ ᱧᱮᱞ ᱵᱟᱲᱟᱭᱮᱜ-ᱟ ᱱᱚᱣᱟ ᱠᱤ ᱴᱷᱤᱠ ᱦᱩᱭᱩᱜ ᱠᱟᱱ ᱛᱟᱵᱚᱱᱟ?
ᱵᱟᱝ ᱵᱟᱝ ᱱᱤᱭᱟᱹᱥᱚᱫ ᱜᱟᱝᱠᱮ ᱟᱹᱞᱤᱧ ᱞᱤᱧ ᱢᱚᱱᱮᱭᱟ ᱡᱮ ᱱᱤᱭᱟᱹᱥᱚᱫ ᱠᱚᱨᱟᱣ ᱫᱟᱠᱚ ᱩᱪᱤᱛ ᱵᱟᱝ ᱢᱤᱜᱴᱟᱝ ᱟᱸ ᱟᱵᱚᱱᱟᱜ ᱥᱟᱱᱛᱟᱞ ᱥᱚᱢᱟᱡᱽ ᱨᱮ ᱢᱤᱜᱴᱟᱝ ᱛᱩᱞᱟᱹ ᱡᱚᱠᱷᱟ ᱞᱮᱱᱠᱷᱟᱱ ᱫᱤᱠᱩ ᱥᱟᱶᱛᱮ
ᱦᱩᱸ,
ᱫᱤᱠᱩ ᱫᱚ ᱟᱵᱚᱫ, ᱫᱚ ᱵᱟᱲᱟᱭ ᱜᱮᱭᱟᱵᱚᱱ ᱫᱤᱠᱩ ᱫᱚ, ᱠᱚᱢ ᱵᱮᱥᱤ ᱥᱚᱦᱚᱨ ᱵᱟᱡᱟᱨ ᱟᱹᱛᱩ ᱫᱤᱥᱚᱢ ᱡᱷᱚᱛᱚ ᱦᱚᱲ ᱠᱚ, ᱪᱟᱠᱨᱤ ᱵᱟᱹᱠᱨᱤ ᱜᱮᱭᱟ᱾ ᱚᱲᱟᱜ ᱨᱮ ᱡᱟᱦᱟᱸᱭ ᱵᱟᱝ ᱡᱟᱦᱟᱱᱤᱡ ᱦᱚᱲ, ᱟᱨ ᱟᱵᱚᱣᱟᱜ, ᱥᱟᱱᱛᱟᱲ ᱥᱚᱢᱟᱡᱽ ᱨᱮᱫᱚ, ᱪᱟᱹᱠᱨᱤ ᱠᱷᱮᱛᱨᱮ ᱫᱚ ᱠᱷᱩᱵ ᱠᱚᱢ ᱜᱮ, ᱟᱨ ᱵᱮᱠᱟᱨᱚᱛᱟ ᱵᱮᱥᱤ ᱜᱮ ᱛᱟᱵᱚᱱᱟ᱾
ᱟᱫᱚ ᱟᱹᱞᱤᱧ ᱫᱚᱞᱤᱧ ᱱᱤᱭᱟᱹ ᱜᱮ ᱞᱤᱧ ᱞᱟᱹᱭᱟ᱾ ᱡᱮ ᱱᱤᱭᱟᱹ ᱢᱮᱞᱟ ᱯᱚᱨᱚᱵᱽ ᱪᱷᱟᱛᱟ ᱴᱟᱺᱰᱤ ᱠᱚ, ᱥᱮᱱ ᱠᱟᱛᱮ ᱵᱟᱫ ᱠᱟᱛᱮᱜ, ᱡᱩᱫᱤ ᱠᱟᱹᱴᱤᱡ ᱟᱵᱚᱨᱮᱱ ᱥᱟᱱᱛᱟᱲ ᱠᱚᱲᱟ-ᱠᱩᱲᱤ ᱠᱚᱲᱟ-ᱠᱩᱲᱤ ᱠᱩᱲᱤ ᱜᱤᱫᱽᱨᱟᱹ ᱠᱚ, ᱡᱩᱫᱤ ᱤᱥᱠᱩᱞ ᱥᱮᱫ ᱠᱚ ᱠᱚᱞᱡᱽ ᱥᱮᱫ ᱠᱚ ᱠᱟᱹᱴᱤᱡ ᱢᱚᱱᱚᱡᱳᱜᱽ ᱠᱚ ᱮᱢ ᱢᱟ᱾ ᱛᱚ ᱟᱵᱚᱱᱟᱜ ᱦᱤᱡᱩᱜ ᱠᱟᱱ ᱫᱤᱱ ᱨᱮᱭᱟᱜ ᱵᱷᱚᱵᱤᱥᱥᱚᱛ ᱠᱚ, ᱟᱠᱚᱣᱟᱜ ᱱᱟᱯᱟᱭᱚᱜ ᱛᱟᱠᱚ ᱢᱟ ᱦᱮ ᱥᱮ᱾ ᱛᱚ ᱟᱹᱞᱤᱧ ᱫᱚ ᱱᱤᱭᱟᱹ ᱜᱮᱞᱤᱧ ᱠᱷᱚᱡᱚᱜ ᱢᱟ, ᱟᱜᱟᱢᱤ ᱫᱤᱱ ᱨᱮ ᱡᱮᱻ, ᱟᱹᱵᱤᱱᱟᱜ ᱡᱮ ᱚᱡᱮ ᱟᱹᱵᱤᱱᱟᱜ ᱡᱮ, ᱡᱷᱟᱲᱜᱨᱟᱢ ᱚᱲᱟᱜ ᱛᱟᱹᱵᱤᱱ ᱚᱲᱟᱜ ᱡᱷᱟᱲᱜᱨᱟᱢ ᱡᱮᱞᱟ ᱛᱟᱹᱵᱤᱱ ᱚᱲᱟᱜ᱾ ᱛᱚ ᱟᱵᱤᱱᱟᱜ ᱰᱤᱥᱴᱤᱠ ᱨᱮ ᱡᱟᱛᱮ ᱜᱤᱫᱽᱨᱟᱹ ᱠᱚᱢᱟ ᱠᱟᱹᱴᱤᱡ ᱥᱤᱠᱠᱷᱤᱛᱚᱜ ᱢᱟ ᱠᱚ, ᱩᱱᱱᱚᱛᱤᱜ ᱢᱟ ᱠᱚ ᱵᱷᱟᱜᱤ ᱵᱷᱟᱜᱤ ᱯᱚᱫᱽ ᱨᱮ ᱟᱵᱚᱨᱮᱱ᱾ ᱜᱤᱫᱽᱨᱟᱹ ᱠᱚᱢᱟ ᱛᱟᱦᱮᱱ ᱢᱟᱠᱚ ᱵᱩᱡᱷᱟᱹᱣ ᱠᱮᱫᱟᱢ ᱥᱮ, ᱛᱮᱦᱮᱧ ᱟᱵᱚᱱᱟᱜ ᱛᱟ ᱳ ᱢᱤᱫᱴᱟᱝ ᱜᱚᱨᱵᱚ ᱨᱮᱱᱟᱜ ᱫᱤᱱ ᱛᱟᱵᱚᱱ, ᱡᱮ ᱟᱵᱚᱱᱤᱡ ᱢᱟᱱᱚᱱᱤᱭᱚ ᱥᱚᱢᱢᱟᱱᱤᱭᱚ ᱨᱟᱥᱴᱨᱚᱯᱚᱛᱤ ᱟᱵᱚᱱᱤᱡ ᱥᱟᱱᱛᱟᱲ ᱜᱮ᱾
ᱦᱮᱸ,
ᱛᱚ ᱱᱤᱭᱟᱹ ᱠᱚᱫᱚ ᱢᱤᱫᱴᱟᱝ ᱜᱚᱨᱵᱚ ᱨᱮᱱᱟᱜ ᱵᱮᱯᱟᱨ ᱜᱮ, ᱛᱚ ᱟᱹᱞᱤᱧ ᱞᱤᱧ ᱪᱟᱭ ᱢᱟ ᱡᱮ ᱱᱤᱱᱠᱟᱹ ᱜᱮ ᱟᱨᱦᱚ ᱵᱷᱟᱜᱤ ᱵᱷᱟᱜᱤ ᱯᱚᱫ ᱨᱮ, ᱡᱮᱢᱚᱱ ᱟᱵᱚ ᱥᱟᱱᱛᱟᱲ ᱜᱤᱫᱽᱨᱟᱹ ᱠᱚ ᱡᱮᱢᱚᱱ ᱛᱟᱦᱮᱱ ᱢᱟ᱾ ᱵᱩᱡᱷᱟᱹᱣ ᱠᱮᱫᱟ ᱵᱤᱱ ᱥᱮ, ᱛᱚ ᱚᱱᱟᱜᱮ ᱚᱲᱟᱜ ᱠᱚᱨᱮᱱ
ᱞᱟᱹᱭᱵᱤᱱ ᱞᱟᱹᱭᱵᱤᱱ᱾
ᱛᱚ ᱚᱱᱟᱜᱮᱞᱤᱧ ᱞᱟᱹᱭᱮᱫᱟ ᱫᱟ, ᱡᱮ ᱜᱤᱫᱽᱨᱟᱹ ᱠᱚ ᱱᱮᱛᱟᱨ ᱱᱮ ᱚᱱᱩᱥᱴᱷᱟᱱ ᱠᱚ ᱢᱮᱞᱟ ᱯᱚᱨᱚᱵᱽ ᱠᱚ, ᱠᱷᱚᱱ ᱫᱚ ᱠᱟᱹᱴᱤᱡ ᱥᱟᱦᱟ ᱛᱮ ᱟᱫᱚ ᱠᱟᱹᱴᱤᱡ ᱯᱩᱭᱥᱟᱹ ᱠᱟᱹᱴᱤᱡ ᱢᱚᱱᱳᱚᱡᱳᱜᱽ ᱫᱚ, ᱮᱢ ᱩᱪᱤᱛ ᱜᱮ ᱵᱩᱡᱷᱟᱹᱣ ᱠᱮᱫᱟᱵᱮᱱ ᱥᱮ?
ᱚ ᱟᱪᱪᱷᱟ, ᱟᱪᱪᱷᱟ, ᱱᱚᱣᱟ ᱫᱚ ᱟᱹᱰᱤ ᱱᱟᱯᱟᱭ᱾ ᱠᱟᱛᱷᱟᱵᱤᱱ ᱞᱟᱹᱭ ᱠᱮᱜ-ᱟ, ᱮᱠᱫᱚᱢ ᱟᱹᱰᱤ ᱟᱹᱰᱤ ᱜᱮᱞᱤᱧ ᱠᱩᱥᱤᱭᱟᱜ ᱛᱟᱹᱵᱤᱱᱟ ᱱᱚᱣᱟ ᱾ ᱠᱟᱛᱷᱟ ᱫᱚ᱾ ᱢᱟᱱᱮ ᱟᱞᱤᱧᱟᱜ ᱦᱚᱸ, ᱢᱚᱱᱳᱵᱷᱟᱵ ᱫᱚ, ᱱᱚᱝᱠᱟᱱᱟᱜ ᱜᱮ ᱢᱟᱱᱮ ᱱᱚᱣᱟ ᱠᱟᱛᱷᱟ ᱜᱮ ᱦᱟᱜ᱾ ᱟᱹᱞᱤᱧᱟᱜ ᱢᱚᱱᱮ ᱨᱮᱱᱟᱜ ᱠᱟᱛᱷᱟ, ᱟᱹᱵᱤᱱ ᱵᱤᱱ ᱞᱟᱹᱭ ᱠᱮᱜ-ᱟ ᱦᱮᱸ ᱥᱮ᱾
ᱦᱳᱭ ᱦᱳᱭ ᱟᱫᱚ ᱟᱹᱵᱤᱱ ᱫᱚ ᱱᱮᱛᱟᱨ ᱫᱚᱤᱱ ᱵᱩᱡᱷᱟᱹᱣ ᱠᱮᱫ ᱟᱹᱵᱤᱱ ᱛᱚ, ᱱᱮᱛᱟᱨ ᱛᱤᱱᱟᱹᱜ ᱱᱟᱦᱟᱪᱟᱨ ᱦᱳᱭᱳᱜ ᱠᱟᱱᱟ ᱟᱵᱚ ᱥᱟᱱᱛᱟᱲ ᱠᱚ, ᱦᱚᱲ ᱥᱟᱶᱛᱮ᱾
ᱦᱚᱸ, ᱦᱚᱸ, ᱦᱚᱸ᱾
ᱵᱟᱹᱫ ᱠᱚ ᱦᱟᱨᱟᱣᱮᱫ ᱛᱟᱠᱚᱣᱟ ᱠᱚ, ᱠᱳᱱᱳ ᱞᱟᱹᱭ ᱵᱟᱝ᱾ ᱠᱩᱞᱤ ᱵᱟᱝ᱾ ᱵᱩᱡᱷᱟᱹᱣ ᱠᱮᱫᱟᱵᱤᱱ ᱥᱮ, ᱟᱫᱚ ᱢᱤᱫᱴᱟᱝ ᱡᱮ ᱢᱤᱫᱴᱟᱝ ᱢᱟᱱᱮ ᱥᱤᱠᱠᱷᱟ ᱡᱮ ᱛᱤᱱᱟᱹᱜ ᱢᱟᱨᱟᱝ ᱢᱤᱫ ᱴᱟᱝ ᱟᱵᱚᱱᱟᱜ ᱫᱚᱨᱠᱟᱨ, ᱡᱚᱛᱚ ᱦᱚᱲ ᱥᱟᱱᱛᱟᱲ ᱥᱚᱢᱟᱡᱽ ᱨᱮ᱾ ᱛᱚ ᱚᱱᱟ ᱛᱟᱦᱮᱸ ᱞᱮᱱᱠᱷᱟᱱ ᱛᱚ, ᱡᱟᱦᱟᱸᱭ ᱟᱵᱚ ᱮᱲᱮ ᱦᱚᱸ ᱵᱟᱠᱚ ᱮᱲᱮ ᱫᱟᱲᱮ ᱟᱵᱚᱱᱟ ᱥᱮ, ᱚ ᱛᱚ ᱱᱤᱭᱟᱹ ᱠᱟ, ᱠᱟᱛᱷᱟ ᱠᱟᱛᱷᱟ ᱜᱮ ᱟᱵᱚ ᱥᱟᱱᱛᱟᱲ ᱨᱮᱱ ᱦᱚᱲ ᱫᱚ, ᱵᱟᱠᱚ ᱵᱩᱡᱷᱟᱹᱜ ᱵᱩᱡᱷᱟᱹᱣ ᱜᱮᱭᱟ ᱟᱨᱠᱤ, ᱵᱩᱡᱷᱟᱹᱣ ᱠᱮᱫᱟ ᱵᱤᱱ ᱥᱮ᱾ ᱫᱤᱠᱩ ᱣᱟᱜ ᱠᱟᱛᱷᱟ ᱨᱮᱠᱚ, ᱫᱩᱲᱩᱵ ᱟᱠᱚ ᱨᱟᱠᱟᱵ ᱟᱠᱚ, ᱱᱤᱭᱟᱹ ᱥᱚᱵ ᱜᱮ ᱟᱨᱠᱤ᱾ ᱛᱮᱦᱮᱧ ᱡᱮ ᱡᱤᱱᱤᱥ ᱟᱵᱚ ᱜᱮ ᱵᱟᱵᱚ ᱵᱷᱟᱵᱟᱭᱟ, ᱛᱚ ᱫᱷᱤᱱᱟᱹᱝ ᱫᱤᱱ ᱦᱤᱞᱚᱜ ᱫᱚ ᱟᱵᱟᱱᱟᱜ᱾ ᱠᱷᱩᱵ ᱠᱷᱟᱨᱟᱯ ᱫᱤᱱ ᱦᱤᱡᱩᱜ ᱛᱟᱵᱚᱱᱟ ᱥᱮ ᱜᱚᱝᱠᱮ?
ᱮᱠᱫᱚᱢ ᱮᱠᱫᱚᱢ᱾
ᱵᱩᱡᱷᱟᱹᱣ ᱠᱮᱫᱟ ᱵᱤᱱ ᱥᱮ ᱟᱫᱚ, ᱟᱹᱞᱤᱧ ᱫᱚᱞᱤᱧ ᱞᱟᱹᱭᱟ ᱡᱮ ᱦᱚᱸᱜ-ᱚᱭ ᱡᱮ ᱩᱱᱩᱥᱴᱷᱟᱱ ᱢᱩᱱᱩᱥᱴᱷᱟᱱ ᱠᱚᱨᱟᱣ ᱫᱚ, ᱮᱠᱪᱩᱭᱞᱤ ᱱᱤᱭᱟᱹ ᱠᱚ ᱫᱚ ᱠᱚᱨᱟᱣ ᱫᱚ ᱪᱮᱜᱠᱟ ᱵᱩᱡᱷᱟᱹᱣ ᱠᱮᱫᱟ ᱵᱤᱱ ᱮᱠ᱾ ᱴᱟᱭᱤᱢ ᱛᱮᱦᱮᱱᱟ ᱱᱤᱨᱫᱤᱥᱴᱚ ᱴᱟᱭᱤᱢ ᱢᱚᱫᱷᱮ ᱱᱤᱭᱟᱹ ᱠᱚᱫᱚ ᱠᱚᱨᱟᱣ ᱩᱪᱤᱛ ᱵᱩᱡᱷᱟᱹᱣ ᱠᱮᱫᱟ ᱵᱤᱱ ᱥᱮ ᱮ ᱴᱟᱝ ᱟ ᱟᱭᱩᱵ ᱫᱚᱥᱴᱟ ᱠᱷᱚᱡ ᱢᱤᱫᱴᱟᱝ ᱚᱱᱩᱥᱟᱜ ᱮᱦᱚᱵ ᱱᱟ᱾ ᱮ ᱥᱤᱛᱟᱜ ᱥᱤᱧ ᱥᱟᱛᱴᱟ ᱚᱵᱽᱫᱤ ᱚᱱᱩᱥᱴᱷᱟᱱ ᱦᱩᱭᱩᱜ ᱠᱟᱱᱟ᱾ ᱱᱤᱭᱟᱹ ᱠᱚᱫᱚ ᱮᱠᱫᱚᱢ ᱜᱮ ᱟᱹᱰᱤ ᱠᱷᱟᱨᱟᱯ ᱠᱟᱹᱢᱤ ᱠᱚᱫᱚ ᱱᱤᱭᱟᱹ ᱠᱚᱫᱚ ᱫᱟᱥᱟ ᱢᱤᱫᱴᱟ ᱩᱪᱠᱚᱨᱟ ᱦᱮᱸ ᱥᱮ
ᱮᱠᱫᱚᱢ ᱠᱷᱟᱨᱟᱯ ᱜᱮ ᱮᱠᱫᱚᱢ
ᱟ ᱥᱮᱨᱢᱟᱨᱮ ᱢᱤᱜ ᱫᱷᱟ ᱵᱟᱝ ᱫᱷᱟ ᱴᱷᱤᱠ ᱟᱪᱮ ᱠᱤᱱᱛᱩ ᱱᱮᱛᱟᱨ ᱫᱚ ᱱᱤᱭᱟᱹ ᱠᱚᱫᱚ ᱮᱢᱚᱱ ᱪᱟᱵᱟ ᱠᱟᱱᱟ ᱥᱮ ᱢᱟᱱᱮ ᱡᱟᱦᱟᱸ ᱨᱮᱜᱮᱵᱤᱱ ᱥᱮᱱᱚᱜᱼᱟ ᱚᱱᱩᱥᱴᱷᱟᱱ ᱡᱟᱦᱟᱸ ᱨᱮᱵᱤᱱ ᱥᱮᱬᱟ ᱚᱱᱩᱥᱴᱷᱟᱱ ᱱᱤᱭᱟᱹ ᱠᱚᱫᱚ ᱮᱠᱪᱩᱭᱞᱤ ᱟᱵᱚᱨᱮᱱ ᱮ ᱡᱮᱱᱟᱨᱮᱥᱮᱱ ᱨᱮᱱ ᱡᱟ ᱜᱤᱫᱟᱹᱨ ᱠᱚ ᱢᱮᱱᱟᱜ ᱠᱚᱣᱟ ᱥᱮ ᱚᱱᱠᱟ ᱤᱯᱷᱮᱠᱴ ᱨᱮ ᱱᱩᱨᱩᱜ ᱛᱟᱠᱚᱣᱟ ᱠᱷᱟᱨᱟᱯ ᱫᱤᱠ ᱠᱷᱚᱱᱟᱜ ᱵᱩᱡᱷᱟᱹᱣ ᱠᱮᱫᱟ ᱵᱤᱱ ᱥᱮ
ᱮᱠᱫᱚᱢ ᱮᱠ ᱛᱟᱦᱞᱮ ᱜᱚᱝᱠᱮ ᱱᱮᱛᱟᱨ ᱢᱟᱞᱤᱧ ᱧᱮᱞ ᱟᱠᱟᱜᱼᱟ᱾ ᱢᱟᱱᱮᱻ ᱯᱳᱜᱨᱟᱢ ᱠᱚ ᱢᱟᱱᱮ ᱦᱚᱲᱟᱜ ᱢᱟᱱᱮ ᱢᱟᱱᱮ ᱵᱟᱯᱞᱟ ᱠᱚᱨᱮ ᱦᱚᱸᱻ ᱯᱳᱜᱨᱟᱢ ᱠᱚ ᱟᱹᱜᱩᱭᱮᱜᱼᱟ ᱮᱢᱚᱱ ᱠᱤ ᱡᱮᱢᱚᱱ ᱟᱵᱚᱱᱟᱜ ᱱᱚᱣᱟ ᱡᱟᱦᱟᱸ ᱦᱩᱞ ᱫᱤᱵᱚᱥ ᱵᱚᱱ ᱯᱟᱞᱚᱱᱟ ᱚᱱᱟ ᱦᱩᱞ ᱫᱤᱵᱚᱥ ᱥᱩᱢᱟᱹᱭ ᱦᱚᱸᱠᱚ ᱟᱹᱜᱩᱭᱮᱫᱫᱟ ᱱᱮᱛᱟᱨ ᱫᱚ
ᱚ ᱦᱳᱭ ᱚᱱᱟ ᱠᱚᱦᱚᱸ ᱟᱹᱞᱤᱧ ᱞᱤᱧ ᱞᱟᱹᱭᱟ ᱡᱮ ᱡᱟᱦᱟᱸᱭ ᱮᱞᱟᱠᱟ ᱨᱮᱜᱤ ᱠᱤᱢᱟ ᱮᱨᱤᱭᱟ ᱨᱮ ᱡᱟᱦᱟᱸᱭ ᱡᱚ ᱦᱚᱸᱜᱼᱚᱭ ᱦᱩᱞ ᱫᱤᱵᱚᱥ ᱩᱯᱚᱞᱚᱠᱠᱷᱮ ᱡᱮ ᱩᱱᱤᱥ ᱠᱚᱸᱜᱚ ᱠᱚᱨᱟᱣ ᱪᱚᱭᱫᱟ᱾ ᱛᱚ ᱟᱹᱞᱤᱧ ᱴᱷᱮᱱ ᱱᱤᱭᱟᱹ ᱴᱷᱮᱱ ᱟᱹᱞᱤᱧᱟᱜ ᱡᱮ ᱩᱱᱠᱩ ᱴᱷᱮᱱ ᱱᱤᱭᱟᱹᱜᱮ ᱱᱤᱦᱟᱨᱡᱚ ᱡᱮ ᱱᱤᱝᱠᱚᱱ ᱦᱩᱞ ᱫᱤᱵᱚᱥ ᱠᱚᱨᱮᱫ ᱫᱚ ᱚᱱᱩᱥᱴᱷᱟᱱ ᱫᱚ ᱠᱚᱨᱟᱣ ᱫᱚ ᱮᱠᱫᱚᱢ ᱜᱮ ᱟᱠᱚᱣᱟᱜ ᱩᱪᱤᱛ ᱫᱚ ᱵᱟᱝ ᱦᱩᱭ ᱠᱟᱱ ᱛᱟᱠᱚᱣᱟ᱾ ᱦᱮᱸ ᱥᱮ ᱚᱱᱟ ᱫᱚ ᱫᱟᱸ ᱰᱟ ᱢᱟᱱᱮ ᱵᱤᱨ ᱵᱤᱯᱞᱚᱵ ᱮᱸᱻ ᱥᱤᱫᱩᱠᱟᱱᱩᱣᱟᱜ ᱫᱟ ᱦᱩᱞ ᱫᱤᱵᱚᱥ ᱵᱚᱱ ᱢᱟᱱᱟᱣᱟ ᱴᱷᱤᱠ ᱟᱪᱷᱮ, ᱩᱱ ᱦᱤᱞᱳᱜ ᱫᱚ ᱮᱠᱪᱩᱭᱞᱤ ᱱᱤᱭᱟᱹ ᱠᱚᱫᱚ ᱠᱚᱨᱟᱣ ᱫᱚ ᱩᱪᱤᱛ ᱵᱟᱝ ᱡᱮ ᱫᱤᱱ ᱫᱚ ᱟᱵᱚᱱᱟᱜ ᱨᱟᱹᱥᱠᱟᱹ ᱨᱮᱱᱟᱜ ᱫᱚ ᱫᱤᱱ ᱫᱚ ᱵᱟᱝ ᱠᱟᱱ ᱛᱟᱵᱚᱱᱟ᱾
ᱮᱠᱫᱚᱢ ᱮᱠᱫᱚᱢ ᱾
ᱡᱟᱹᱣ ᱠᱮᱫᱟ ᱵᱮᱱ ᱥᱮ ᱩᱱᱟᱹᱜ ᱫᱚ ᱟᱵᱚᱱᱟᱜ ᱫᱚ ᱞᱟᱠ ᱛᱤ ᱠᱟᱱᱟ ᱡᱮ ᱦᱩᱰᱤᱧ ᱦᱩᱰᱤᱧ ᱢᱟᱹᱭ ᱠᱚ ᱜᱤᱫᱽᱨᱟᱹ ᱠᱚ ᱞᱟᱹᱜᱤᱫ ᱤᱫ ᱴᱤᱝ ᱴᱟᱝ ᱠᱟᱛᱮ ᱚᱞ ᱪᱤᱠᱤ ᱵᱳᱭ ᱮᱢ ᱩᱪᱤᱛ᱾ ᱦᱮᱸᱥᱮ ᱚᱲᱟᱜ ᱨᱮ ᱚᱲᱟᱜ ᱥᱮᱱ ᱠᱟᱛᱮᱫ ᱨᱮᱸᱜᱮᱡ ᱠᱤᱥᱟᱹᱬ ᱨᱮᱸᱜᱮᱡ ᱚᱲᱟᱜ ᱨᱮᱱ ᱦᱚᱲ ᱠᱚ ᱮᱭ ᱪᱟᱞᱮ ᱫᱟᱜ ᱪᱟᱞᱮ ᱮᱢ ᱮᱭ ᱞᱩ ᱠᱩᱲᱤ ᱮᱢ ᱮᱭᱥᱚᱵ ᱵᱤᱛᱚᱨᱚᱱ ᱞᱮᱱᱠᱷᱟᱱ ᱦᱚᱲᱟᱜ ᱠᱚᱸ ᱠᱟᱹᱡ ᱥᱟᱦᱟᱡᱽᱡᱚ ᱦᱩᱭ ᱠᱚᱜᱼᱟ, ᱵᱩᱡᱷᱟᱹᱣ ᱠᱤᱫᱟᱵᱮ ᱥᱮ? ᱛᱚ ᱟᱞᱤᱧ ᱞᱤᱧ ᱞᱟᱹᱭᱟ ᱡᱮ ᱚᱱᱩᱥᱩᱞ ᱠᱷᱚᱱᱟᱜ ᱚᱱᱩᱥᱴᱷᱟᱱ ᱡᱟ ᱯᱚᱭᱥᱟ ᱮᱢ ᱠᱷᱚᱱᱟᱜ ᱚᱱᱟ ᱯᱚᱥᱛᱮ ᱡᱤᱫ ᱩᱱᱠᱩ ᱟᱵᱚᱨᱮᱱ ᱥᱟᱱᱛᱟᱲ ᱦᱚᱲ ᱛᱤᱱᱟᱹᱜ ᱜᱟᱱ ᱨᱮᱸᱜᱮᱡ ᱠᱚ ᱢᱮᱱᱟᱜ ᱠᱚᱣᱟ ᱩᱱᱠᱩ ᱡᱮ ᱠᱤᱪᱷᱩ ᱵᱚᱱ ᱮᱢ ᱪᱟᱞᱟᱣ ᱠᱟᱜ ᱛᱚ ᱟᱵᱚᱣᱟᱜ ᱜᱮᱛᱚ ᱵᱷᱟᱜᱤ ᱫᱚ ᱛᱟᱵᱚᱱᱟ ᱥᱮ
ᱮᱠᱫᱚᱢ ᱟᱹᱰᱤ ᱱᱟᱯᱟᱭ ᱠᱟᱛᱟ ᱜᱮᱢ ᱞᱟᱹᱭ ᱠᱟᱜᱼᱟ ᱜᱚᱝᱠᱮ ᱾ ᱱᱚᱜᱼᱚ ᱱᱚᱣᱟ ᱜᱮ ᱫᱚᱨᱠᱟᱨᱚᱜ ᱠᱟᱱ ᱛᱟᱥ
ᱩᱦᱩᱸ
ᱚᱱᱟ ᱠᱚᱨᱮ ᱦᱚᱸ ᱯᱳᱜᱨᱟᱢ ᱠᱚᱫᱚ ᱚᱱᱟ ᱠᱚᱫᱚ ᱥᱟᱹᱨᱤ ᱵᱚᱞᱛᱮᱜᱮ ᱮᱠᱫᱚᱢ ᱜᱮ ᱵᱟᱝ ᱴᱷᱤᱠᱩᱜ ᱠᱟᱱᱟ᱾
ᱦᱳᱭᱥᱮ ᱟᱫᱚ ᱱᱤᱭᱟᱹ ᱠᱚᱫᱚ ᱟᱫᱚ ᱮᱢᱚᱱ ᱪᱟᱵᱟ ᱟᱠᱟᱱᱟ ᱥᱮ ᱱᱤᱭᱟᱹ ᱯᱳᱜᱨᱟᱢ ᱠᱚᱫᱚ ᱥᱮ ᱟᱫᱚ ᱢᱤᱫᱴᱟᱝ ᱢᱟᱱᱮ ᱤᱫᱤ ᱦᱤᱡ ᱪᱮᱜ ᱟᱱᱟ ᱵᱩᱡᱷᱟᱹᱣ ᱠᱮᱫᱟ ᱵᱮᱥᱮ ᱮᱴᱟᱜ ᱵᱷᱟᱭᱨᱟᱥ ᱵᱟᱝ ᱦᱩᱭᱩᱜ ᱵᱷᱟᱭᱨᱟᱥ ᱚᱱᱚᱼᱚᱱᱚᱝᱠᱟ ᱟᱠᱟᱱᱟ ᱾ ᱛᱮᱦᱮᱧ ᱛᱮᱦᱮᱧ ᱱᱚᱰᱮ ᱦᱩᱭᱱᱟ ᱜᱟᱯᱟ ᱠᱷᱟᱱ ᱜᱮ ᱯᱟᱥᱮᱨ ᱟᱛᱩ ᱨᱮ᱾ ᱢᱮᱭᱟᱝ ᱠᱷᱟᱱ ᱜᱮ ᱛᱟᱨ ᱯᱟᱥᱮᱨ ᱟᱛᱩ ᱨᱮ ᱵᱩᱡᱷᱟᱹᱣ ᱠᱮᱫᱟ ᱵᱤᱱ ᱥᱮ ᱢᱟᱱᱮ ᱟᱵᱚ ᱥᱟᱱᱛᱟᱲ ᱠᱚᱫᱚ ᱱᱮᱛᱟᱨ ᱫᱚᱠᱮ ᱮᱢᱚᱱ ᱪᱟᱵᱟ ᱟᱠᱟᱱᱟ ᱢᱟᱱᱮ ᱡᱚᱢᱟᱜ ᱧᱟᱢ ᱟᱨ ᱵᱟᱠᱚ ᱧᱟᱢ ᱢᱚᱴᱟᱢᱩᱴᱤ ᱵᱟᱹᱵᱩ ᱩᱱ ᱥᱚᱢ ᱫᱚ ᱠᱚᱨᱟᱣ ᱛᱮᱜᱮ ᱦᱩᱭᱩᱜ ᱛᱟᱵᱚᱱᱟ ᱵᱩᱡᱷᱟᱹᱣ ᱠᱮᱫᱟ ᱵᱤᱱ ᱥᱮ᱾ ᱮ ᱮᱭ ᱦᱳᱪᱪᱷᱮ ᱠᱟᱛᱷᱟ᱾ ᱟᱫᱚ ᱱᱮᱛᱟᱨ ᱥᱟᱱᱛᱟᱲ ᱥᱚᱢᱟᱡᱽ ᱫᱚ ᱟᱫᱚᱼᱼ ᱵᱟᱠᱚ ᱵᱩᱡᱷ ᱡᱚᱝᱟᱜ ᱠᱟᱱᱟ ᱡᱮ ᱱᱮᱛᱟᱨ ᱠᱚᱢᱯᱤᱴᱤᱥᱮᱱ ᱡᱩᱜ ᱨᱮ ᱦᱮᱡ ᱠᱟᱱᱟ ᱵᱩᱡᱷᱟᱹᱣ ᱠᱮᱫᱟ ᱵᱤᱱ ᱥᱮ᱾ ᱱᱮᱛᱟᱨ ᱨᱮᱱ ᱜᱤᱫᱽᱨᱟᱹ ᱢᱤᱫᱽᱨᱟᱹ ᱡᱩᱫᱤ ᱵᱟᱵᱤᱱ ᱥᱤᱠᱠᱷᱤᱛᱚ ᱠᱚᱣᱟ ᱛᱟᱦᱞᱮᱼᱼ ᱫᱷᱤᱱᱟᱹᱝ ᱦᱤᱞᱳᱜ ᱡᱩᱫᱤ ᱠᱳᱱᱳ ᱥᱚᱦᱚᱨ ᱵᱟᱡᱟᱨ ᱨᱮ ᱪᱟᱞᱟᱜ ᱢᱟᱭ ᱚᱸᱰᱮ ᱢᱟ ᱛᱟᱦᱞᱮ ᱩᱱᱤ ᱢᱟ ᱟᱫᱟᱜ ᱛᱟᱣᱟᱜᱚᱜ-ᱟᱭ ᱥᱮ᱾ ᱪᱮᱜ-ᱮ ᱞᱟᱹᱭᱟᱭ ᱵᱟᱭ ᱞᱟᱹᱭᱟᱭ ᱩᱱᱤ ᱢᱟ ᱪᱮᱫ ᱦᱚᱸ ᱵᱟᱭ ᱵᱩᱡᱷᱟᱹᱣ ᱫᱟᱲᱮᱭᱟᱜ-ᱟ᱾
ᱮᱠᱫᱚᱢ ᱦᱮ ᱛᱚ᱾
ᱵᱩᱡᱷᱟᱹᱣ ᱠᱮᱫᱟ ᱵᱤᱱ᱾
ᱦᱳᱭ᱾
ᱥᱟᱨᱠᱟᱨ ᱠᱷᱚᱱᱟᱜ ᱦᱚᱸ ᱟᱵᱚ, ᱦᱮ ᱞᱟᱹᱭ ᱵᱤᱱ ᱜᱚᱝᱠᱮᱼᱼ
ᱚᱱᱠᱟ ᱫᱚ ᱡᱩᱜ ᱫᱚ ᱵᱟᱹᱱᱩᱜ ᱫᱚ ᱡᱮ ᱯᱚᱭᱥᱟ ᱠᱚᱲᱤ ᱛᱮᱼᱼ ᱚᱵᱷᱟᱵ ᱛᱟᱦᱮᱸ ᱠᱟᱱᱟ ᱡᱮᱢᱚᱱ ᱟᱵᱚᱨᱮᱱ ᱦᱟᱱᱮ ᱵᱟᱫᱚᱱ ᱫᱟ ᱫᱟᱫᱟ ᱛᱟᱠᱚᱣᱟᱜ ᱵᱤᱫᱟᱹᱞ ᱨᱮᱼᱼ ᱱᱮᱛᱟᱨ ᱫᱚ ᱦᱟᱱᱮ ᱠᱚᱢ ᱵᱮᱥᱤ ᱡᱷᱚᱛᱚ ᱚᱲᱟᱜ ᱨᱮᱜᱮ ᱢᱚᱴᱟᱢᱩᱼᱼ ᱴᱤ ᱯᱚᱭᱥᱟ ᱠᱚᱫᱚ ᱢᱚᱴᱟᱢᱩᱴᱤ ᱜᱤᱫᱽᱨᱟᱹ ᱯᱟᱲᱦᱟᱣᱼᱼ